ᱦᱮᱸ ᱵᱚᱭᱦᱟ ᱟᱸᱡᱚᱢᱚᱜ ᱠᱟᱱ ᱜᱮᱭᱟ ᱥᱮ ᱵᱟᱝ ᱟᱸᱡᱚᱢᱚᱜ ᱠᱟᱱᱟ ᱤᱧᱟᱹᱜ ᱨᱚᱲ ᱠᱩ
ᱦᱳᱭ ᱵᱮᱥ ᱜᱮ ᱧᱚᱢᱚᱜ ᱠᱟᱱᱟ ᱤᱧᱟᱹᱜ ᱨᱚᱲ ᱜᱮ ᱟᱸᱡᱚᱢᱚᱜ ᱠᱟᱱᱟ ᱥᱮ ᱵᱟᱝ?
ᱦᱮᱸ ᱦᱮᱸ ᱟᱸᱡᱚᱢᱚᱜ ᱠᱟᱱ ᱜᱮᱭᱟ ᱧᱤᱛᱚᱜ ᱫᱚ ᱱᱟᱯᱟᱭ ᱜᱤ᱾ ᱟᱨ ᱛᱚᱵᱮ ᱱᱚᱜᱼᱚᱭ ᱞᱟᱦᱟ ᱟᱠᱷᱲᱟ ᱞᱟᱝ ᱜᱟᱯᱟᱞ ᱢᱟᱨᱟᱣ ᱠᱟᱱ ᱛᱟᱦᱮᱱ ᱜᱮᱭᱟ ᱟᱞᱟᱝ ᱜᱤ᱾ ᱟᱨ ᱱᱚᱜᱼᱚᱭ ᱫᱚᱦᱲᱟ ᱞᱟᱝ ᱧᱟᱯᱟᱢ ᱮᱱᱟ ᱟᱨ ᱢᱤᱫ ᱫᱷᱟᱣ ᱤᱧ ᱥᱮᱫ ᱠᱷᱚᱡ ᱡᱚᱦᱟᱨ᱾
ᱦᱮᱸ ᱤᱧ ᱯᱟᱥᱴᱟ ᱥᱮᱫ ᱠᱷᱚᱡ ᱦᱚᱸ ᱡᱚᱦᱟᱨ ᱟᱨ ᱢᱤᱫᱫᱷᱟᱣ᱾
ᱮᱠᱟᱞ ᱮᱠᱟᱞ
ᱟᱨ ᱚᱱᱮ ᱛᱟᱞᱮ ᱠᱩ ᱥᱮ ᱠᱷᱤᱡᱩᱨ ᱠᱚᱞᱟᱝ ᱜᱟᱯᱟᱞ ᱢᱟᱨᱟᱣᱮᱫ ᱛᱟᱦᱮᱸᱱ ᱞᱟᱦᱟ‌ ‌‌‍‌‍ᱟᱠᱷᱲᱟ ᱨᱮ᱾ ᱛᱚᱵᱮ ᱟᱯᱮ ᱥᱮᱫ ᱫᱚ ᱱᱚᱣᱟ ᱠᱷᱤᱡᱩᱨ ᱦᱚᱸ ᱡᱟᱹᱥᱛᱤ ᱜᱮ ᱢᱮᱱᱟᱜᱼᱟ ᱡᱟᱹᱱᱤᱡ ᱥᱮ ᱵᱟᱝ?
ᱟᱨ ᱠᱷᱤᱡᱩᱨ ᱦᱚᱸ ᱢᱮᱱᱟᱜ ᱜᱮᱭᱟ ᱡᱟᱹᱥᱛᱤ ᱜᱮ ᱢᱮᱱᱟᱜᱼᱟ᱾
ᱟᱪᱪᱷᱟ ᱟᱪᱪᱷᱟ ᱟᱫᱚ ᱟᱞᱮᱥᱮᱫ ᱦᱚᱸ ᱠᱷᱤᱡᱩᱨ ᱥᱮ ᱥᱟᱨᱡᱚᱢ ᱮᱢᱟᱱ ᱠᱚ ᱢᱮᱱᱟᱜ-ᱟ, ᱟᱫᱚ ᱚᱱᱟ ᱛᱮᱫᱚ ᱦᱟᱸᱜ ᱢᱮᱱ ᱫᱟᱲᱮᱭᱟᱜᱼᱟᱢ ᱜᱚᱜᱚ ᱡᱚᱱᱟ ᱥᱮ ᱟᱭᱳ ᱡᱚᱱᱟ ᱠᱚᱫᱚ ᱦᱟᱸᱜ, ᱱᱚᱣᱟ ᱯᱟᱹᱴᱭᱟᱹ ᱦᱚᱸᱠᱚ ᱜᱟᱞᱟᱝᱼᱟ, ᱯᱟᱹᱴᱭᱟᱹ ᱠᱚ ᱜᱟᱞᱟᱝᱼᱟ ᱥᱮ ᱚᱱᱟ ᱥᱟᱨᱡᱚᱢ ᱥᱟᱠᱟᱢ ᱛᱮᱫᱚ, ᱯᱟᱛᱲᱟ ᱦᱚᱸᱠᱚ ᱨᱚᱜᱟ ᱟᱫᱚ ᱟᱯᱮᱥᱮᱫ ᱪᱮᱫᱮᱠᱟ ᱱᱚᱣᱟ ᱯᱟᱹᱴᱭᱟᱹ ᱜᱟᱞᱟᱝ ᱠᱚ ᱦᱩᱭᱩᱜ ᱠᱟᱱ ᱜᱮᱭᱟ ᱥᱮ ᱵᱟᱝ-ᱟ?
ᱦᱮᱸ ᱯᱟᱹᱴᱭᱟᱹ ᱜᱟᱞᱟᱝ ᱤᱭᱟᱹ ᱦᱩᱭᱩᱜ ᱠᱟᱱ ᱜᱮᱭᱟ ᱠᱷᱤᱡᱩᱨ ᱯᱟᱞᱟ ᱛᱮᱫᱚ ᱯᱟᱹᱴᱭᱟᱹ ᱜᱟᱞᱟᱝ ᱦᱩᱭᱩᱜ ᱦᱩᱭᱩᱜ ᱠᱟᱱ ᱜᱮᱭᱟ ᱯᱟᱛ ᱥᱟᱠᱟᱢ ᱛᱮᱫᱚ ᱯᱟᱛᱲᱟ ᱢᱟᱱᱮ ᱯᱟᱹᱴᱤ ᱠᱟᱛᱮᱜ ᱟᱠᱷᱨᱤᱧ ᱦᱩᱭᱩᱜ ᱠᱟᱱᱟ᱾ ᱛᱟᱨᱯᱚᱨᱮ ᱦᱩᱭᱩᱜ ᱠᱟᱱᱟ ᱚᱱᱮ ᱥᱟᱨᱡᱚᱢ ᱫᱟᱨᱮ ᱨᱮ ᱡᱟᱦᱟᱸ ᱡᱚᱜ ᱠᱟᱱᱟ ᱚᱱᱟ ᱡᱚ ᱡᱚ ᱦᱚᱸ ᱧᱤᱨᱩᱨᱩ ᱠᱟᱛᱮᱜ ᱚᱱᱟ ᱡᱚᱜ ᱡᱟᱣᱨᱟ ᱠᱟᱛᱮᱫ ᱠᱚ ᱟᱠᱷᱨᱤᱧᱮᱫ ᱠᱟᱱᱟ᱾
ᱟᱪᱪᱷᱟ ᱟᱪᱪᱷᱟ ᱦᱮᱸ ᱦᱮᱸ ᱱᱚᱜᱼ ᱱᱚᱝᱠᱟᱱ ᱟᱞᱮ ᱥᱮᱫ ᱦᱚᱸ ᱱᱮᱛᱟᱨ ᱦᱚᱸ ᱢᱮᱱᱟᱜ ᱜᱮᱭᱟ᱾ ᱠᱷᱟᱡ ᱟᱭᱢᱟ ᱱᱚᱝᱠᱟ ᱜᱤᱧ ᱠᱩᱞᱤ ᱵᱟᱲᱟ ᱞᱮᱫ ᱠᱚᱣᱟ ᱟᱫᱚ ᱟᱭᱢᱟ ᱡᱟᱭᱜᱟ ᱨᱮ ᱢᱟᱱᱮ ᱫᱟᱨᱮ ᱱᱟᱹᱲᱤ ᱠᱚᱫᱚ ᱢᱮᱱᱟᱜ ᱜᱮᱭᱟ ᱦᱟᱸᱜ ᱱᱚᱣᱟ ᱠᱷᱤᱡᱩᱨ ᱠᱚᱦᱚᱸ ᱟᱫᱚ ᱢᱮᱱ ᱠᱷᱟᱱ ᱱᱚᱣᱟ ᱯᱟᱛᱲᱟ ᱨᱚᱜ ᱥᱮ ᱯᱟᱹᱴᱭᱟᱹ ᱜᱟᱞᱟᱝ ᱫᱚ ᱦᱟᱸᱜ ᱵᱟᱠᱚ ᱵᱟᱲᱟᱭᱟ, ᱥᱮ ᱵᱟᱠᱚ ᱵᱮᱣᱦᱟᱨᱫᱟ ᱦᱟᱸᱜ᱾ ᱛᱚ ᱱᱚᱜᱼᱚ ᱱᱤᱭᱟᱹ ᱫᱚ ᱱᱟᱯᱟᱭ ᱡᱤᱱᱤᱥ ᱠᱟᱱᱟ ᱵᱚᱞᱮ ᱱᱚᱜᱼᱚᱭ ᱱᱤᱭᱟᱹ ᱚᱠᱟ ᱟᱵᱚᱣᱟᱜ ᱟᱹᱨᱤᱪᱟᱹᱞᱤ ᱞᱮᱠᱟ ᱱᱚᱣᱟ ᱯᱟᱹᱴᱭᱟᱹ ᱠᱚᱫᱚ ᱠᱟᱱ ᱜᱮᱭᱟ ᱦᱟᱸᱜ᱾ ᱛᱚ ᱱᱚᱣᱟ ᱜᱮᱵᱚᱱ ᱨᱟᱠᱷᱤ ᱡᱚᱣᱟ ᱞᱮᱠᱷᱟᱡ ᱫᱚ ᱱᱟᱯᱟᱭ ᱦᱩᱭᱩᱜᱼᱟ᱾
ᱦᱮᱸ ᱦᱮᱸ ᱱᱟᱯᱟᱭ ᱜᱮ ᱦᱩᱭᱩᱜᱼᱟ ᱚᱱᱟ ᱫᱚ᱾
ᱮᱠᱟᱞ ᱮᱠᱟᱞ ᱢᱟᱱᱮᱢ ᱢᱮᱱ ᱫᱟᱲᱮᱭᱟᱜᱼᱟ ᱱᱚᱣᱟ ᱵᱟᱯᱞᱟ ᱵᱤᱦᱟᱹ ᱠᱚᱨᱮ ᱦᱚᱸ ᱯᱟᱹᱴᱭᱟᱹ ᱥᱮ ᱱᱟᱣᱟ ᱯᱟᱹᱴᱭᱟᱹ ᱫᱚ ᱞᱟᱹᱠᱛᱤ ᱢᱮᱱᱟᱜᱼᱟ᱾ ᱛᱚ ᱚᱱᱟ ᱠᱷᱟᱹᱛᱤᱨ ᱛᱮᱢ ᱢᱮᱱ ᱫᱟᱲᱮᱭᱟᱜᱼᱟ ᱱᱚᱣᱟ ᱫᱚ ᱟᱵᱚᱣᱟᱜ ᱟᱹᱨᱤ ᱞᱮᱠᱟ ᱠᱟᱱ ᱜᱮᱭᱟ ᱦᱟᱸᱜ ᱯᱟᱹᱴᱭᱟᱹ ᱠᱚᱦᱚᱸ᱾
ᱦᱮᱸ ᱟᱹᱨᱤ ᱞᱮᱠᱟ ᱠᱟᱱ ᱜᱮᱭᱟ᱾
ᱮᱠᱟᱞ ᱮᱠᱟᱞ
ᱟᱨ ᱛᱚᱵᱮ ᱟᱯᱮᱥᱮᱫ ᱱᱚᱣᱟ ᱯᱚᱨᱚᱵᱽ ᱯᱩᱱᱟᱹᱭ ᱞᱮᱠᱟ ᱫᱚ ᱪᱮᱫ ᱠᱚ ᱱᱮᱛᱟᱨ ᱫᱚ ᱦᱩᱭᱩᱜ ᱠᱟᱱᱟ ᱥᱮ ᱵᱟᱝ ᱦᱟᱸᱜ ᱱᱤᱛᱚᱜ ᱫᱚ?
ᱯᱚᱨᱚᱵᱽ ᱯᱩᱱᱟᱹᱭ ᱞᱮᱠᱟ ᱫᱚ ᱱᱤᱛᱚᱜ ᱫᱚ ᱟᱯᱟᱛᱚᱛᱚ ᱫᱚ ᱵᱟᱝ ᱦᱩᱭᱩᱜ ᱠᱟᱱᱟ᱾
ᱦᱩᱸ ᱦᱩᱸ ᱢᱟᱱᱮ ᱟᱞᱮᱥᱮᱫ ᱢᱟ ᱱᱚᱣᱟ ᱮᱨ ᱟᱯᱷᱚᱨ ᱠᱷᱟᱹᱛᱤᱨᱛᱮ ᱦᱟᱸᱜ ᱛᱚᱵᱮ ᱮᱨᱚᱜ ᱯᱚᱨᱚᱵᱽ ᱦᱩᱭᱩᱜ ᱜᱮᱭᱟ᱾ ᱮᱨᱚᱜ ᱵᱚᱸᱜᱟ ᱥᱮ ᱮᱨᱚᱜ ᱯᱚᱨᱚᱵᱽ ᱠᱚ ᱢᱮᱛᱟᱜᱼᱟ, ᱚᱱᱟ ᱫᱚ ᱱᱚᱣᱟ ᱦᱩᱲᱩ ᱨᱚᱦᱚᱭ ᱞᱟᱦᱟᱨᱮ᱾ ᱢᱟᱱᱮ ᱮᱨᱚᱜ ᱡᱠᱷᱟᱡ ᱡᱮᱢᱚᱱ ᱦᱩᱲᱩ ᱠᱚ ᱢᱚᱡᱽ ᱛᱮ ᱚᱢᱚᱱᱚᱜ ᱥᱮ ᱞᱟᱹᱴᱩᱜ ᱚᱱᱮ ᱚᱱᱟ ᱞᱟᱹᱜᱤᱫ ᱠᱚ ᱵᱟᱸᱠᱷᱮᱲᱟ ᱡᱟᱦᱮᱨ ᱛᱷᱟᱱ ᱨᱮ ᱦᱚᱸᱠᱚ ᱯᱩᱡᱟᱹᱭᱟ ᱟᱨ ᱟᱯᱱᱟ ᱟᱯᱱᱟᱨ ᱚᱲᱟᱜ ᱨᱮᱦᱚᱸ ᱠᱚ ᱯᱤᱴᱷᱟᱹᱭᱟ ᱠᱚ ᱥᱮ ᱯᱨᱚᱥᱟᱫ ᱞᱮᱠᱟ ᱠᱚ ᱦᱟᱹᱴᱤᱧ ᱡᱚᱱᱟᱜᱼᱟ᱾ ᱛᱚᱵᱮ ᱟᱯᱮ ᱥᱮᱫ ᱫᱚ ᱱᱚᱝᱠᱟ ᱫᱚ ᱵᱟᱹᱱᱩᱜᱼᱟ ᱦᱟᱸᱜ ᱥᱮ ᱦᱩᱭᱩᱜ ᱜᱮᱭᱟ?
ᱚᱱᱟ ᱮᱨᱚᱜ ᱥᱤ ᱧᱩᱛᱩᱢ ᱛᱮ ᱚᱱᱟ ᱫᱚ ᱵᱟᱹᱱᱩᱜ ᱟᱠᱟ ᱠᱟᱦᱟ ᱟᱞᱮᱥᱮᱫ ᱫᱚ ᱚᱱᱟ ᱯᱤᱴᱷᱟᱹ ᱞᱟᱴᱷᱟ ᱠᱟᱛᱮᱫ ᱠᱚ ᱡᱚᱢᱟ, ᱥᱮ ᱱᱚᱝᱠᱟ ᱯᱩᱡᱟᱹ
ᱦᱮᱸ ᱦᱮᱸ
ᱚᱱᱟ ᱫᱚ ᱵᱟᱹᱱᱩᱜ ᱟᱠᱟᱫᱟ
ᱟᱪᱷᱟ ᱟᱪᱷᱟ ᱛᱚᱵᱮ ᱵᱟᱰᱟᱭ ᱫᱚ ᱯᱟᱥᱮᱢ ᱵᱟᱰᱟᱭ ᱜᱮᱭᱟ ᱢᱟᱱᱮ ᱮᱨᱚᱜ ᱥᱤᱢ ᱞᱮᱠᱟ ᱢᱤᱫᱴᱟᱝ ᱯᱚᱨᱚᱵᱽ ᱢᱮᱱᱟᱜ ᱛᱟᱵᱚᱱᱟ ᱟᱵᱚᱣᱟᱜ
ᱦᱳᱭ ᱦᱳᱭ ᱦᱳᱭ ᱚᱱᱟ ᱫᱚᱧ ᱵᱟᱰᱟᱭ ᱜᱮᱭᱟ ᱵᱳᱭ ᱠᱚᱨᱮ ᱯᱟᱲᱦᱟᱣ ᱠᱟᱛᱮ ᱧᱟᱢ ᱦᱩᱭ ᱟᱠᱟᱱᱟ ᱾
ᱦᱮᱸ ᱮᱠᱟᱞ ᱮᱠᱟᱞ ᱟᱫᱚ ᱱᱚᱝᱠᱟ ᱾ ᱠᱟ ᱨᱚᱯᱚᱲᱨᱮᱜᱮ ᱟᱨᱦᱚᱧ ᱵᱟᱰᱟᱭ ᱧᱟᱢᱮᱫᱟ ᱡᱟᱭᱜᱟ ᱡᱟᱭᱜᱟ ᱨᱮ ᱢᱟᱱᱮ ᱟᱢᱵᱟᱵᱟᱹᱛᱤ ᱞᱮᱠᱟ ᱢᱤᱫᱴᱟᱝ ᱯᱚᱨᱚᱵᱽ ᱢᱮᱱᱟᱜᱼᱟ ᱛᱚᱵᱮ ᱟᱯᱮᱥᱫ ᱦᱚᱸ ᱱᱚᱣᱟ ᱟᱢᱵᱟᱵᱟᱹᱛᱤ ᱫᱚ ᱢᱟᱱᱟᱣ ᱦᱩᱭᱩᱜ ᱠᱟᱱ ᱜᱮᱭᱟ ᱥᱮ ᱵᱟᱝ ᱦᱟᱸᱜ ᱾
ᱦᱮᱸ ᱢᱟᱱᱟᱣ ᱦᱩᱭᱩᱜ ᱠᱟᱱ ᱜᱮᱭᱟ ᱚᱱᱟ ᱨᱮᱜᱮ ᱯᱤᱴᱷᱟᱹ ᱞᱟᱴᱷᱟ ᱠᱟᱛᱮᱜ ᱡᱚᱢ ᱫᱚ ᱦᱩᱭᱩᱜ ᱠᱟᱱᱟ ᱾
ᱟᱪᱷᱟ ᱟᱪᱷᱟ ᱢᱟᱱᱮ ᱦᱮᱸ ᱟᱪᱷᱟ ᱟᱪᱷᱟ ᱛᱚ ᱤᱧᱚᱸ ᱱᱚᱜ-ᱱᱚᱝᱠᱟ ᱮᱦᱚᱵ ᱨᱮᱠᱚ ᱞᱟᱹᱭ ᱟᱹᱫᱤᱧ ᱛᱟᱦᱮᱱᱟ ᱵᱚᱞᱮ ᱢᱤᱫᱴᱮᱱ ᱯᱚᱨᱚᱵᱽ ᱢᱮᱱᱟᱜᱼᱟ ᱚᱱᱟ ᱫᱚ ᱠᱟᱱᱴᱷᱟᱲ ᱯᱚᱨᱚᱵᱽ ᱟᱫᱚ ᱤᱧᱫᱚᱧ ᱢᱮᱱᱫᱟ ᱠᱟᱱᱴᱷᱟᱲ ᱯᱚᱨᱚᱵᱽ ᱫᱚ ᱪᱮᱫ ᱠᱟᱱᱟ ᱦᱟᱸᱜ ᱛᱚ ᱟᱹᱰᱤ ᱛᱷᱚᱲᱟ ᱦᱟᱦᱟᱲᱟᱜ ᱧᱚᱜ ᱤᱧ ᱵᱩᱡᱷᱟᱹᱣ ᱠᱮᱫᱟ ᱦᱟᱸᱜ ᱾
ᱦᱮᱸ
ᱟᱫᱚ ᱚᱱᱟ ᱫᱚ ᱪᱮᱫ ᱞᱮᱠᱟ ᱠᱟᱹᱢᱤ ᱦᱚᱨᱟ ᱚᱱᱟᱴᱟᱜ ᱫᱚ ᱟᱹᱰᱤ ᱢᱚᱡᱽ ᱛᱮᱫᱚ ᱵᱟᱹᱧ ᱵᱟᱲᱟᱭᱟ ᱠᱷᱟᱹᱞᱤᱧ ᱵᱟᱲᱟᱭᱟ ᱵᱚᱞᱮ ᱦᱮᱸ ᱡᱚᱢ ᱡᱟᱦᱟᱱᱟᱜ ᱡᱚ ᱠᱚ ᱢᱟᱱᱮ ᱠᱟᱱᱛᱷᱟᱲ ᱠᱚᱫᱚ ᱡᱮᱢᱚᱱ ᱚᱱᱟ ᱵᱚᱸᱜᱟ ᱵᱩᱨᱩ ᱦᱩᱭ ᱠᱟ ᱠᱟᱛᱮᱫ ᱜᱮᱠᱚ ᱵᱮᱣᱦᱟᱨᱟ ᱥᱮ ᱪᱮᱫᱞᱮᱠᱟ ᱦᱟᱸᱜ ᱾ ᱚᱱᱟ ᱨᱮᱱᱟᱜ ᱪᱮᱫ ᱱᱟᱜᱟᱢ ᱥᱮ ᱪᱮᱫ ᱠᱟᱱᱟ ᱚᱱᱟ ᱛᱷᱚᱲᱟ ᱠᱷᱟᱴᱚ ᱢᱟᱪᱷᱟᱛᱮᱢ ᱞᱟᱹᱭ ᱞᱮᱠᱷᱟᱡ ᱱᱟᱯᱟᱭ ᱦᱳᱭᱳᱜᱼᱟ ᱾
ᱠᱷᱟᱴᱚ ᱢᱟᱪᱷᱟ ᱛᱮᱫᱚ ᱚᱱᱟ ᱾ ᱠᱟᱱᱴᱷᱟᱲ ᱵᱤᱞᱤ ᱠᱚ ᱚᱱᱟᱨᱮ ᱚᱱᱟᱜᱮ ᱚᱲᱟᱜ ᱨᱮ ᱠᱟᱹᱴᱤᱡ ᱜᱤᱰᱤ ᱵᱟᱲᱟ ᱠᱟᱛᱮ ᱡᱚᱢ ᱦᱩᱭᱩᱜ ᱛᱟᱦᱮᱸᱫ ᱾
ᱦᱩᱸ ᱦᱩᱸ
ᱛᱟᱪᱷᱟᱲᱟ ᱡᱟᱦᱟᱸ ᱯᱤᱴᱷᱟᱹ ᱞᱟᱴᱷᱟ ᱠᱚ ᱵᱮᱱᱟᱣ ᱦᱩᱭᱩᱜᱼᱟ ᱚᱱᱟ ᱦᱚᱸᱛᱚ ᱚᱱᱟ ᱦᱚᱸ ᱜᱤᱰᱤ ᱵᱟᱲᱟ ᱦᱩᱭ ᱠᱟᱛᱮ ᱠᱟᱛᱮᱫ ᱜᱮ ᱡᱚᱢ ᱦᱩᱭᱩᱜᱼᱟ ᱾ ᱱᱚᱝᱠᱟ ᱠᱟᱱ ᱜᱮᱭᱟ ᱵᱮᱥᱤ ᱢᱟᱨᱟᱝ ᱧᱚᱜ ᱠᱟᱛᱮᱜ ᱫᱚ ᱯᱚᱨᱚᱵᱽ ᱫᱚ ᱵᱟᱝ ᱦᱩᱭᱩᱜ ᱛᱟᱦᱮᱸᱫ ᱾ ᱟᱞᱮ ᱴᱷᱮᱡ ᱫᱚ ᱡᱟᱦᱟᱸᱧ ᱧᱮᱞ ᱚᱱᱮ ᱚᱱᱟ ᱠᱩᱲᱟᱹᱣ ᱡᱩᱲᱟᱹᱣ ᱠᱟᱛᱮ ᱯᱩᱡᱟᱹ ᱚᱲᱟᱜ ᱨᱮ ᱢᱟᱱᱮ ᱜᱤᱰᱤ ᱵᱟᱲᱟ ᱠᱟᱛᱮ ᱛᱮ ᱡᱚᱢ ᱧᱩ ᱜᱮ ᱱᱚᱣᱟ ᱜᱮ ᱟᱨᱠᱤ ᱟᱨ ᱪᱮᱫ ᱦᱚᱸ ᱵᱟᱝ
ᱟᱪᱷᱟ ᱟᱪᱷᱟ ᱟᱨ ᱱᱤᱛᱳᱜ ᱢᱟ ᱱᱚᱜᱼᱚᱭ ᱾ ᱢᱤᱫᱴᱟᱝ ᱯᱚᱨᱚᱵᱽ ᱞᱮᱠᱟᱢ ᱢᱮᱱ ᱫᱟᱲᱮᱭᱟᱜᱼᱟ ᱯᱚᱨᱚᱵᱽ ᱫᱚ ᱵᱟᱝ ᱠᱟᱱᱟ ᱦᱟᱸᱜ ᱢᱤᱫᱴᱟᱝ ᱱᱟᱜᱟᱢᱟᱱ ᱥᱮ ᱢᱤᱫᱴᱟᱝ ᱥᱟᱹᱜᱩᱱᱟᱱ ᱫᱤᱱ ᱦᱟᱸᱜ ᱾ ᱛᱤᱭᱳᱟᱹᱜᱚᱜ ᱠᱟᱱᱟ ᱚᱠᱟ ᱫᱚ ᱦᱩᱞ ᱢᱟᱦᱟ ᱠᱟᱱᱟ ᱟᱫᱚ ᱟᱯᱮᱥᱮᱫ ᱦᱩᱞ ᱢᱟᱦᱟ ᱠᱚ ᱢᱟᱱᱟᱣ ᱜᱮᱭᱟ ᱥᱮ ᱵᱟᱝ ᱦᱟᱸᱜ?
ᱦᱳᱭ ᱦᱳᱭ ᱢᱟᱱᱟᱣ ᱜᱮᱭᱟ ᱠᱚ ᱦᱩᱞ ᱢᱟᱦᱟ ᱫᱚ ᱢᱟᱱᱟᱣ ᱜᱮ ᱦᱩᱭᱩᱜ ᱛᱟᱦᱮᱱᱟ ᱾
ᱟᱪᱷᱟ ᱟᱪᱷᱟ ᱾ ᱟᱞᱮ ᱥᱮᱫ ᱦᱚᱸ ᱱᱚᱜᱼᱚᱭ ᱛᱚ ᱦᱩᱞ ᱫᱤᱥᱚᱢ ᱦᱚᱲ ᱠᱟᱱᱟᱞᱮ ᱟᱨ ᱱᱚᱛᱮ ᱢᱟᱜ ᱟᱹᱰᱤ ᱜᱮ ᱡᱟᱹᱥᱛᱤ ᱦᱩᱭᱩᱜ ᱜᱮᱭᱟ ᱾ ᱨᱟᱹᱥᱠᱟᱹ ᱨᱚᱢᱚᱡᱽ ᱠᱟᱛᱮᱜ ᱠᱚ ᱢᱟᱱᱟᱣ ᱜᱮᱭᱟ ᱦᱟᱸᱜ ᱛᱚ ᱟᱯᱮ ᱥᱮᱫ ᱫᱚ ᱾ ᱦᱩᱞ ᱢᱟᱦᱟ ᱠᱚᱨᱮ ᱪᱮᱫ ᱠᱚ ᱠᱟᱹᱢᱤ ᱦᱚᱨᱟ ᱛᱟᱦᱮᱱᱟ ᱥᱮ ᱪᱮᱫ ᱠᱚ ᱦᱩᱭᱩᱜᱼᱟ ᱾
ᱦᱩᱞ ᱢᱟᱦᱟ ᱫᱚ ᱢᱟᱱᱮ ᱥᱮᱛᱟᱜ ᱨᱮ ᱯᱩᱡᱟᱹ ᱯᱟᱥᱟ ᱠᱚ ᱦᱩᱭᱩᱜ ᱛᱟᱦᱮᱸᱜ ᱯᱟᱞᱚᱱ ᱠᱚ ᱢᱟᱱᱟᱣ ᱠᱚ ᱟᱨ ᱚᱱᱟ ᱪᱷᱟᱲᱟ ᱛᱤᱠᱤᱱ ᱵᱮᱲᱟ ᱫᱚ ᱚᱱᱮ ᱢᱟᱱᱮ ᱠᱷᱮᱞ ᱠᱷᱮᱞ ᱠᱷᱮᱞᱟ ᱫᱷᱩᱞᱟᱹ ᱠᱚ ᱫᱚᱦᱚᱭ ᱫᱟᱠᱚ ᱱᱮᱛᱟᱨ ᱫᱚ
ᱚᱱᱮ ᱡᱟᱦᱟᱸ ᱠᱚ ᱮᱱᱮᱡ ᱥᱮᱨᱮᱧ ᱡᱚᱛᱚ ᱠᱤᱪᱷᱩ ᱜᱮ ᱦᱩᱭᱩᱜ ᱠᱟᱱᱟ ᱡᱮᱢᱚᱱ ᱯᱟ ᱯᱟᱛᱟ ᱮᱱᱮᱡ ᱠᱚ ᱡᱟᱦᱟᱱᱟᱜ ᱜᱮ ᱡᱟᱦᱟᱸᱭ ᱚᱱᱚᱬᱦᱮ ᱞᱟᱹᱭᱫᱟ ᱥᱮᱨᱮᱧ ᱮ ᱞᱟᱹᱭᱫᱟ ᱡᱚᱛᱚ ᱠᱤᱪᱷᱩ ᱜᱮ ᱫᱚᱦᱚ ᱜᱟᱱᱚᱜ ᱠᱟᱱᱟ ᱚᱸᱰᱮ ᱞᱟᱹᱭ ᱜᱟᱱᱚᱜ ᱠᱟᱱᱟ
ᱮᱠᱟᱞ ᱮᱠᱟᱞ ᱦᱮᱸ ᱱᱚᱜᱼᱚ ᱱᱚᱝᱠᱟᱱ ᱡᱤᱱᱤᱥ ᱫᱚ ᱴᱷᱤᱠ ᱜᱮᱭᱟ ᱦᱟᱸᱜ ᱢᱮᱱᱠᱷᱟᱱ ᱟᱫᱚᱢ ᱡᱟᱭᱜᱟ ᱨᱮᱫᱚᱧ ᱧᱮᱞᱫᱟ ᱦᱟᱸᱜᱮ ᱱᱚᱣᱟ ᱛᱤᱱᱟᱹᱜ ᱥᱟᱹᱜᱩᱱᱟᱱ ᱫᱤᱱ ᱨᱮ ᱟᱱᱷᱟᱵᱲᱤ ᱜᱮ ᱵᱷᱳᱡᱽᱯᱩᱨᱤ ᱥᱮᱨᱮᱧ ᱥᱮ ᱰᱤᱡᱮ ᱮᱱᱮᱡ ᱠᱚᱠᱚ ᱠᱚᱨᱟᱣᱫᱟ ᱛᱚ ᱱᱚᱜᱚ ᱱᱤᱭᱟᱹ ᱫᱚ ᱦᱟᱸᱜ ᱵᱟᱝ ᱴᱷᱤᱠ ᱴᱤᱠᱩᱜ ᱠᱟᱱᱟ ᱥᱮ ᱵᱟᱝ ᱾
ᱦᱮᱸ ᱚᱱᱟ ᱠᱚᱫᱚ ᱵᱟᱝ ᱴᱷᱤᱠᱚᱜ ᱠᱟᱱ ᱜᱮᱭᱟ ᱟᱨ ᱟᱫᱚ ᱟᱞᱮ ᱥᱮᱫ ᱫᱚ ᱟᱹᱣᱨᱤᱧ ᱧᱮᱞ ᱵᱟᱲᱟᱭᱟ ᱚᱱᱟ ᱫᱚ ᱢᱟᱱᱮ ᱰᱤᱡᱮ ᱮᱱᱮᱡ ᱠᱚᱫᱚ ᱵᱟᱝ ᱦᱩᱭ ᱵᱟᱲᱟ ᱠᱟᱱᱟ ᱱᱚᱣᱟ ᱦᱩᱞ ᱢᱟᱦᱟ
ᱟᱪᱷᱟ ᱾ ᱟᱪᱷᱟ ᱟᱪᱷᱟ ᱟᱹᱰᱤ ᱱᱟᱯᱟᱭ ᱱᱚᱣᱟ ᱡᱩᱫᱤ ᱱᱚᱝᱠᱟ ᱵᱟᱝ ᱦᱩᱭᱩᱜ ᱠᱟᱱ ᱠᱷᱟᱡ ᱢᱟ ᱦᱟᱸᱜ ᱾ ᱮᱱᱛᱮᱜ ᱡᱟᱭᱜᱟ ᱡᱟᱭᱜᱟ ᱨᱮ ᱱᱚᱝᱠᱟᱧ ᱧᱮᱞ ᱵᱟᱲᱟ ᱠᱟᱫ ᱜᱮᱭᱟ ᱥᱮ ᱯᱳᱥᱴᱟᱨ ᱠᱚᱨᱮᱧ ᱧᱮᱞ ᱵᱟᱲᱟ ᱟᱠᱟᱫᱟ ᱱᱤᱭᱟᱹ ᱫᱚᱢ ᱦᱚᱸ ᱡᱮ ᱡᱟᱛᱨᱟ ᱨᱮ ᱧᱤᱫᱟᱹ ᱡᱟᱛᱨᱟ ᱦᱩᱭᱩᱜᱼᱟ ᱢᱟᱱᱮ ᱦᱩᱞ ᱢᱟᱦᱟ ᱨᱮ ᱧᱤᱫᱟᱹ ᱡᱟᱛᱨᱟ ᱦᱩᱭᱩᱜᱼᱟ ᱛᱤᱥ ᱡᱮᱢᱚᱱ ᱚᱱᱮ ᱚᱱᱠᱟ ᱫᱷᱟᱨᱟ ᱛᱚ ᱱᱚᱜᱼᱚ ᱱᱤᱭᱟᱹ ᱟᱹᱰᱤ ᱫᱩᱠᱷ ᱵᱩᱡᱷᱟᱹᱜᱼᱟ᱾ ᱪᱮᱫᱽ ᱛᱤᱱᱟᱹᱜ ᱢᱚᱸᱡᱽ ᱥᱟᱹᱜᱩᱱᱟᱱ ᱫᱤᱱ ᱠᱟᱱ ᱛᱟᱵᱚᱱᱟ ᱚᱱᱟ ᱫᱚ ᱦᱩᱞᱜᱟᱹᱨᱤᱭᱟᱹ ᱛᱤᱱᱟᱹᱜ ᱠᱚ ᱛᱟᱦᱮᱸ ᱠᱟᱱ ᱛᱟᱵᱚᱱᱟ ᱥᱤᱫᱟᱹ ᱠᱟᱹᱱᱦᱩ ᱪᱟᱸᱫᱽ ᱵᱷᱟᱭᱨᱳ ᱥᱮ ᱟᱭᱢᱟ ᱮᱢᱟᱱ ᱟᱭᱢᱟᱱ ᱢᱮᱱᱟᱜ ᱠᱚᱣᱟ ᱦᱟᱸᱜ ᱟᱫᱚ ᱩᱱ ᱡᱚᱠᱷᱟᱜ ᱫᱚ ᱦᱟᱸᱜ ᱛᱤᱨᱤᱥ ᱡᱩᱱ ᱨᱮᱫᱚ ᱦᱟᱸᱜ ᱱᱚᱣᱟ ᱵᱷᱚᱜᱽᱱᱟᱰᱤ ᱧᱩᱛᱩᱢᱟᱱ ᱟᱛᱩ ᱨᱮ ᱡᱟᱣᱨᱟ ᱞᱮᱫ ᱠᱚᱣᱟ ᱠᱚ ᱦᱚᱲ ᱠᱚ ᱟᱨ ᱱᱚᱸᱰᱮ ᱠᱷᱚᱡᱽ ᱜᱮ ᱦᱩᱞ ᱨᱮᱱᱟᱜ ᱢᱤᱫᱴᱮᱱ ᱥᱮᱸᱜᱮᱞ ᱡᱩᱞ ᱞᱮᱱᱟ ᱟᱫᱚ ᱱᱚᱜᱼᱚ ᱱᱤᱭᱟᱹ ᱤᱭᱟᱹ ᱛᱮᱫᱚ ᱚᱱᱮ ᱚᱱᱠᱟ ᱫᱷᱟᱨᱟᱜᱮ ᱱᱤᱛᱚᱜ ᱦᱚᱸ ᱦᱩᱫᱤᱥ ᱵᱤᱪᱟᱹᱨ ᱞᱟᱹᱠᱛᱤ ᱠᱟᱱᱟ ᱟᱸ
ᱦᱳᱭ
ᱩᱱᱟᱹᱜ ᱦᱩᱫᱤᱥᱟᱱ ᱦᱚᱲ ᱠᱚ ᱢᱮᱱᱟᱜ ᱠᱚᱣᱟ ᱡᱮᱢᱚᱱ ᱢᱤᱫᱴᱷᱟᱣ ᱢᱤᱫᱴᱷᱮᱡ ᱠᱚ ᱡᱟᱣᱨᱟᱜ ᱢᱟ ᱟᱨ ᱠᱟᱹᱴᱤᱡᱽ ᱠᱚ ᱜᱤᱫᱽᱨᱟᱹ ᱠᱚ ᱥᱮ ᱛᱤᱱᱟᱹᱜ ᱵᱮ ᱜᱮᱭᱟᱱ ᱠᱚ ᱦᱚᱲ ᱠᱚ ᱢᱮᱱᱟᱜ ᱠᱚ ᱡᱚᱛᱚ ᱦᱚᱲ ᱠᱚ ᱞᱟᱹᱭ ᱟᱠᱚ ᱱᱚᱣᱟ ᱵᱟᱵᱚᱫ ᱛᱮ ᱟᱨ ᱛᱤᱱᱟᱹᱜ ᱱᱚ ᱱᱚᱝᱠᱟᱱ ᱮᱱᱮᱡ ᱥᱮᱨᱮᱧ ᱦᱩᱭᱩᱜ ᱡᱮᱢᱚᱱ ᱮᱠᱮᱱ ᱟᱹᱨᱤ ᱵᱟᱞᱟ ᱢᱟᱱᱮ ᱟᱹᱨᱤ ᱪᱟᱹᱞᱤ ᱨᱮᱱᱟᱜ ᱥᱮ ᱛᱤᱱᱟᱹᱜ ᱟᱵᱩ ᱥᱟᱱᱛᱟᱞ ᱥᱚᱢᱟᱡᱽ ᱨᱮᱱᱟᱜ ᱚᱠᱟ ᱠᱚ ᱢᱮᱱᱟᱜ ᱚᱱᱟ ᱱᱟᱸᱜ ᱠᱚ ᱡᱮᱢᱚᱱ ᱦᱩᱭᱩᱜ
ᱦᱳᱭ
ᱟᱫᱚ ᱧᱮᱞᱚᱜᱚᱜ ᱠᱟᱱᱟ ᱱᱮᱛᱟᱨ ᱢᱟ ᱢᱤᱫ ᱵᱟᱨ ᱡᱟᱭᱜᱟ ᱨᱮ ᱢᱟᱱᱮ ᱟᱹᱛᱷᱟᱹᱣᱲᱤ ᱜᱤ ᱫᱨᱚᱱᱤᱭ ᱠᱚᱫᱚ ᱮᱠᱟᱞ ᱵᱚᱱᱫᱚ ᱞᱟᱹᱠᱛᱤ ᱠᱟᱱᱟ ᱦᱟᱸᱜ
ᱦᱮᱸ ᱦᱩᱞ ᱢᱟᱦᱟ ᱤᱫᱤ ᱠᱟᱛᱮᱜ ᱚᱱᱟ ᱯᱷᱟᱱᱥᱮᱱ ᱡᱟᱛᱨᱟ ᱚᱱᱟ ᱫᱚ ᱮᱠᱟᱞ ᱜᱮ ᱵᱚᱱᱫᱚ ᱞᱟᱹᱠᱛᱤ ᱠᱟᱱᱟ
ᱦᱩᱸ ᱦᱩᱸ ᱟᱫᱚ ᱦᱩᱞ ᱢᱟᱸᱦᱟ ᱤᱭᱟᱹ ᱛᱤᱧ ᱫᱤᱥᱟᱹ ᱠᱮᱫᱟ ᱟᱨᱦᱚᱸ ᱢᱟᱱᱮ ᱦᱩᱞ ᱠᱷᱟᱹᱛᱤᱨ ᱛᱮ ᱟᱞᱮ ᱥᱮᱫ ᱫᱚ ᱦᱟᱸᱜ ᱱᱚᱜᱼᱚᱭ ᱥᱚᱨᱟᱭ ᱫᱚ ᱦᱟᱸᱜ ᱱᱚᱣᱟ ᱯᱩᱥ ᱪᱟᱸᱫᱳ ᱨᱮ ᱦᱳᱭᱳᱜ ᱠᱟᱱᱟ ᱢᱟᱱᱮ ᱡᱟᱱᱩᱣᱟᱨᱤ ᱨᱮ ᱟᱯᱮ ᱥᱮᱫ ᱫᱚ ᱥᱚᱦᱨᱟᱭ ᱠᱚᱫᱚ ᱚᱠᱟ ᱪᱟᱸᱫᱚ ᱥᱮ ᱚᱠᱟ
ᱟᱞᱮᱥᱮᱫ ᱫᱚ ᱥᱚᱨᱦᱟᱭ ᱯᱚᱨᱚᱵᱽ ᱫᱚ ᱥᱚᱨᱦᱟᱭ ᱪᱟᱸᱫᱳ ᱨᱮᱜᱮ ᱦᱩᱭᱩᱜ ᱠᱟᱱᱟ ᱚᱱᱮ ᱠᱟᱹᱞᱤ ᱯᱩᱡᱟᱹ ᱯᱚᱨᱮ
ᱟᱪᱪᱷᱟ ᱟᱪᱪᱷᱟ
ᱫᱤᱱ ᱠᱚ ᱜᱚᱴᱟ ᱠᱟᱛᱮᱜ ᱚᱱᱟ ᱥᱚᱨᱦᱟᱭ ᱵᱚᱸᱜᱟ ᱨᱮᱜᱮ ᱦᱩᱭᱩᱜᱼᱟ᱾
ᱟᱪᱪᱷᱟ ᱟᱪᱪᱷᱟ ᱟᱞᱮ ᱱᱚᱜᱼᱚᱭ ᱦᱟᱸᱜ ᱛᱮᱫ ᱥᱟᱠᱨᱟᱛ ᱥᱚᱸᱜᱮ ᱛᱮ ᱱᱚᱭ ᱡᱟᱱᱩᱣᱟᱨᱤ ᱨᱮ ᱢᱟᱱᱮ ᱚᱠᱟ ᱫᱚ ᱯᱩᱥ ᱢᱟᱦᱟ ᱟᱫᱚ ᱮᱦᱚᱵᱽ ᱫᱚ ᱮᱛᱳ ᱵᱟᱹᱧ ᱵᱟᱲᱟᱭ ᱠᱟᱱ ᱛᱟᱱᱟ ᱵᱚᱞᱮ ᱡᱟᱭᱜᱟ ᱡᱟᱭᱜᱟ ᱨᱮ ᱢᱟᱱᱮ ᱟᱯᱮ ᱥᱮᱫ ᱥᱮ ᱮᱴᱟᱜ ᱡᱟᱭᱜᱟ ᱨᱮᱫᱚ ᱢᱟᱱᱮ ᱠᱟᱨᱛᱤᱠ ᱨᱮ ᱚᱠᱟ ᱫᱚ ᱦᱤᱱᱫᱩ ᱠᱮᱞᱮᱱᱰᱟᱨ ᱨᱮᱱᱟᱜ ᱠᱟᱨᱛᱤᱠ ᱪᱟᱸᱫᱳ ᱨᱮ ᱦᱩᱭᱩᱜᱼᱟ ᱥᱮ ᱱᱚᱣᱟ ᱠᱟᱹᱞᱤ ᱡᱚᱠᱷᱟᱡᱽ ᱟᱫᱚ ᱱᱚᱜᱼᱚᱭ ᱤᱭᱩᱴᱩᱵᱽ ᱠᱚᱨᱮ ᱥᱮ ᱠᱤᱛᱟᱹᱵ ᱠᱚᱨᱮ ᱜᱤᱧ ᱵᱟᱰᱟᱭ ᱧᱟᱢ ᱠᱟᱫᱟ ᱡᱮ ᱟᱪᱪᱷᱟ ᱢᱟᱱᱮ ᱢᱤᱫᱴᱮᱱ ᱟᱨᱦᱚᱸ ᱢᱮᱱᱟᱜᱼᱟ ᱢᱟᱱᱮ ᱚᱠᱟ ᱫᱚ ᱠᱟᱨᱛᱤᱠ ᱨᱮ ᱦᱩᱭᱩᱜ ᱠᱟᱱᱟ᱾ ᱤᱧ ᱫᱩᱧ ᱵᱟᱲᱟᱭ ᱠᱟᱱ ᱛᱟᱦᱮᱱᱟ ᱵᱚᱞᱮ ᱛᱤᱱᱟᱹᱜ ᱥᱚᱨᱦᱟᱭ ᱦᱩᱭᱩᱜᱼᱟ ᱚᱱᱟ ᱯᱩᱥ ᱪᱟᱸᱫᱳ ᱨᱮᱜᱮ ᱥᱮ ᱚᱱᱟ ᱟᱥᱯᱟᱥ ᱨᱮᱜᱮ ᱦᱟᱸᱜ ᱟᱫᱚ ᱱᱚᱜ ᱱᱤᱭᱟᱹ ᱫᱚ ᱵᱟᱰᱟᱭ ᱠᱟᱜ ᱛᱮᱫ ᱫᱚ ᱱᱚᱣᱟ ᱜᱤᱧ ᱵᱟᱰᱟᱭ ᱧᱟᱢ ᱠᱟᱫᱟ ᱡᱮ ᱱᱚᱣᱟ ᱫᱚ ᱦᱟᱸᱜ ᱯᱟᱪᱮᱜ ᱟᱞᱮ ᱟᱞᱮ ᱞᱮ ᱛᱟᱭᱱᱚᱢ ᱧᱚᱜ ᱠᱟᱱᱟ ᱚᱱᱟ ᱠᱟᱨᱚᱱ ᱫᱚ ᱦᱩᱭᱩᱜ ᱠᱟᱱᱟ ᱯᱟᱥᱮᱡ ᱱᱚᱜᱼᱚᱭ ᱦᱩᱞ ᱦᱩᱭ ᱞᱮᱱ ᱛᱚ ᱦᱩᱞ ᱞᱟᱦᱟᱨᱮ ᱚᱠᱟ ᱫᱚ ᱢᱟᱨᱥᱟᱞ ᱞᱚ ᱠᱚ ᱞᱟᱜᱟᱣ ᱞᱮᱫᱟ ᱟᱝᱨᱮᱡᱽ ᱦᱚᱛᱮᱛᱮ ᱡᱮ ᱟᱹᱛᱷᱟᱹᱣᱲᱤ ᱜᱮ ᱵᱟᱢ ᱡᱟᱣᱨᱟ ᱫᱟᱲᱮᱭᱟᱜᱼᱟ ᱟᱭᱢᱟ ᱦᱚᱲ ᱛᱚ ᱚᱱᱮ ᱚᱱᱟ ᱠᱷᱟᱹᱛᱤᱨ ᱛᱮᱦᱚᱸ ᱯᱚᱨᱚᱵᱽ ᱠᱚ ᱵᱟᱝ ᱦᱩᱭ ᱞᱮᱱᱟ ᱟᱨ ᱫᱚᱥᱟᱨ ᱢᱟᱦᱟ ᱟᱭᱢᱟ ᱦᱚᱲ ᱱᱚᱝᱠᱟ ᱦᱩᱞ ᱨᱮᱠᱚ ᱡᱤᱣᱤ ᱠᱚᱠᱚ ᱟᱞᱟᱭ ᱞᱮᱫᱟ ᱾ ᱦᱚᱲ ᱠᱩᱠᱩ ᱟᱭᱢᱟ ᱠᱩ ᱵᱚᱸᱜᱟ ᱛᱟᱞᱟ ᱞᱮᱱᱟ ᱟᱫᱚ ᱚᱱᱟ ᱠᱷᱟᱹᱛᱤᱨ ᱛᱮᱦᱚᱸ ᱱᱚᱝᱠᱟᱱ ᱤᱱᱟᱹᱜ ᱢᱟᱱᱮ ᱟᱹᱰᱤ ᱫᱩᱠ ᱨᱮᱱᱟᱜ ᱫᱤᱱ ᱠᱷᱟᱹᱛᱤᱨ ᱛᱮᱦᱟᱸᱜ ᱚᱱᱟ ᱯᱚᱨᱚᱵᱽ ᱠᱚ ᱵᱟᱠᱩ ᱢᱟᱱᱟᱣ ᱠᱮᱜ ᱠᱷᱟᱹᱛᱤᱨ ᱛᱮ ᱟᱨᱦᱚᱸ ᱛᱮᱥᱟᱨ ᱫᱚ ᱦᱩᱭᱩᱜ ᱠᱟᱱᱟ ᱦᱟᱸᱜ ᱦᱩᱲᱩ ᱪᱟᱣᱞᱮ ᱠᱷᱚᱸ ᱪᱟᱵᱟ ᱞᱮᱱᱟ ᱩᱱ ᱡᱳᱠ ᱯᱟᱥᱮᱡᱽ ᱛᱚ ᱚᱱᱟᱛ ᱠᱩ ᱛᱟᱭᱱᱚᱢ ᱤᱫᱤ ᱠᱮᱫᱟ ᱟᱫᱚ ᱩᱱ ᱡᱚᱠᱷᱟᱡᱽ ᱡᱚᱠᱷᱚᱱ ᱢᱟᱱᱮ ᱠᱩ ᱯᱚᱨᱚᱵᱽ ᱯᱩᱱᱟᱹᱭ ᱵᱟᱲᱟ ᱠᱮᱫᱟ ᱛᱚᱵᱮ ᱠᱚ ᱵᱩᱡᱷᱟᱹᱣ ᱠᱮᱫᱟ ᱱᱚᱜᱼᱚᱭ ᱦᱟᱸᱜ ᱱᱚᱣᱟ ᱡᱟᱹᱱᱩᱣᱟᱹᱨᱤ ᱚᱠᱛᱮ ᱜᱮ ᱦᱟᱸᱜ ᱱᱟᱯᱟᱭ ᱦᱩᱭᱩᱜᱼᱟ ᱮᱱᱛᱮᱜ ᱱᱚᱣᱟ ᱚᱠᱛᱮ ᱨᱮᱫᱚ ᱫᱚ ᱦᱳᱲᱳ ᱪᱟᱣᱞᱮ ᱠᱚ ᱾ ᱠᱚ ᱢᱚᱡᱽ ᱜᱮ ᱛᱟᱸᱦᱮᱱᱟ ᱟᱨ ᱚᱱᱮ ᱚᱱᱠᱟ ᱫᱷᱟᱨᱟ ᱠᱚᱢᱟᱛᱼᱼ ᱯᱷᱩᱫᱤᱥ ᱵᱤᱪᱟᱹᱨ ᱠᱟᱛᱮᱜ ᱱᱮᱛᱟᱨ ᱦᱚᱸ ᱱᱚᱜᱼᱚᱭ ᱟᱞᱮ ᱥᱮᱫ ᱫᱚ ᱱᱚᱣᱟ ᱡᱟᱹᱱᱩᱣᱟᱹᱨᱤ ᱨᱮᱜᱮ ᱦᱩᱭᱩᱜ ᱠᱟᱱᱟ ᱦᱟᱸᱜ ᱾
ᱟᱪᱪᱷᱟ ᱾
ᱟᱫᱚ, ᱟᱯᱮᱥᱮᱫ ᱫᱚ ᱢᱟᱱᱮ ᱢᱚᱬᱮ ᱢᱟᱦᱟ ᱜᱮ ᱦᱟᱸᱜ ᱥᱚᱦᱚᱨᱟᱭ ᱦᱩᱭᱩᱜ ᱠᱟᱱᱟ ᱥᱮ ᱪᱮᱜ ᱞᱮᱠᱟ ᱦᱟᱸᱜ?
ᱦᱮᱸ ᱥᱚᱨᱦᱟᱭ ᱫᱚ ᱢᱚᱬᱮ ᱢᱟᱦᱟ ᱜᱮ ᱦᱩᱭᱩᱜ ᱠᱟᱱᱟ ᱾
ᱟᱪᱪᱷᱟ ᱟᱪᱪᱷᱟ, ᱟᱫᱚ ᱥᱚᱦᱚᱨᱟᱭ ᱨᱮ ᱢᱚᱬᱮ ᱢᱟᱦᱟ ᱫᱚ ᱦᱟᱸᱜ ᱟᱯᱮ ᱥᱮᱫ ᱪᱮᱜ ᱠᱩ ᱫᱤᱱ ᱦᱩᱭᱩᱜ ᱠᱟᱱᱟ ᱚᱱᱟ ᱦᱚᱢ ᱞᱟᱹᱭ ᱥᱚᱫᱚᱨ ᱞᱮᱠᱷᱟᱡ ᱟᱹᱰᱤ ᱱᱟᱯᱟᱭ ᱦᱩᱭ ᱠᱚᱜᱼᱟ ᱾
ᱥᱚᱨᱦᱟᱭ ᱨᱮᱫᱚ ᱢᱟᱦᱟ ᱫᱚ ᱦᱩᱭᱩᱜ ᱠᱟᱱᱟᱼᱼ ᱩᱢ ᱢᱟᱦᱟ ᱥᱟᱹᱨᱫᱤ ᱢᱟᱦᱟ ᱾ ᱟᱨ ᱡᱟᱦᱟᱸ ᱦᱩᱭᱩᱜ ᱠᱟᱱᱟ ᱠᱷᱩᱱᱴᱟᱹᱣ ᱢᱟᱦᱟ ᱟᱨ ᱢᱮᱫᱴᱟᱝ ᱢᱤᱫᱴᱟᱝ ᱫᱚ ᱡᱟᱞᱮ ᱢᱟᱦᱟ ᱟᱨ ᱢᱤᱫᱴᱟᱝ ᱡᱟᱡᱽᱞᱮ ᱢᱟᱦᱟ ᱚᱱᱟ ᱯᱮᱭᱟ ᱢᱟᱦᱟ ᱠᱚ ᱢᱟᱱᱟᱣ ᱮᱜ ᱛᱷᱮᱱᱟ
ᱟᱪᱪᱷᱟ ᱟᱪᱪᱷᱟ ᱫᱚ ᱱᱚᱜᱼᱚᱭ ᱟᱞᱮ ᱥᱮᱫ ᱢᱟ ᱦᱟᱜ ᱚᱱᱠᱟ ᱫᱷᱟᱨᱟ ᱜᱤ ᱢᱮᱱᱠᱷᱟᱱ ᱚᱠᱟ ᱢᱚᱲᱮᱭᱟᱜ ᱢᱟᱦᱟ ᱨᱮ ᱚᱠᱟ ᱥᱮ ᱚᱱᱟ ᱯᱩᱱᱟᱜ ᱫᱤᱱᱨᱮᱢ ᱚᱠᱟᱨᱮᱢ ᱞᱟᱹᱭ ᱠᱮᱫᱟ ᱚᱱᱟ ᱡᱟᱡᱽᱞᱮ ᱟᱨ ᱡᱟᱞᱮ ᱛᱚ ᱚᱱᱟ ᱠᱤᱱ ᱫᱚ ᱢᱤᱫ ᱫᱚ ᱵᱟᱝ ᱠᱟᱱᱟ ᱥᱮ ᱵᱷᱮᱜᱟᱨ ᱜᱮᱭᱟ ᱚᱱᱟᱨᱮ
ᱟᱫᱚ ᱚᱱᱟ ᱫᱚ ᱤᱧ ᱫᱚ ᱟᱹᱛᱩ ᱚᱲᱟᱜ ᱨᱮᱫᱚ ᱡᱟᱭ ᱟᱸᱡᱚᱢ ᱠᱟᱫᱟ ᱚᱱᱟ ᱫᱚ ᱵᱷᱮᱜᱟᱨ ᱜᱮᱭᱟ᱾ ᱚᱱᱮ ᱚᱝᱠᱟ ᱠᱚ ᱞᱟᱹᱭ ᱟᱠᱟ ᱟᱨᱠᱤ
ᱟᱪᱪᱷᱟ ᱟᱪᱪᱷᱟ ᱟᱞᱮᱥᱮ ᱚᱠᱟ ᱡᱟᱱᱩᱣᱟᱨᱤ ᱨᱮ ᱦᱟᱸᱜ ᱥᱮ ᱚᱱᱟ ᱯᱩᱥ ᱪᱟᱸᱫᱳ ᱨᱮᱞᱮ ᱥᱚᱦᱚᱨᱟᱭᱚ ᱚᱱᱟ ᱦᱤᱥᱟᱹᱵ ᱛᱮᱫᱚ ᱦᱟᱸᱜ ᱮᱦᱚᱵ ᱫᱤᱱ ᱚᱠᱟ ᱫᱚ ᱩᱢ ᱢᱟᱦᱟ ᱦᱩᱭᱩᱜ ᱩᱢ ᱢᱟᱦᱟ ᱜᱤ? ᱟᱨ ᱫᱚᱥᱟᱨ ᱫᱤᱱ ᱫᱚ ᱦᱟᱸᱢ ᱞᱟᱹᱭ ᱜᱟᱱᱚᱜᱼᱟ ᱡᱮ ᱵᱚᱸᱜᱟ ᱢᱟᱦᱟ ᱚᱠᱟ ᱫᱚ ᱚᱲᱟᱜ ᱠᱚᱨᱮ ᱠᱚ ᱵᱚᱸᱜᱟᱭᱟ ᱟᱨ ᱫᱟᱠᱟᱭᱠᱚ ᱥᱚᱲᱮᱭᱟᱠᱚ ᱚᱱᱮ ᱚᱱᱠᱟ ᱫᱟᱨᱟ ᱟᱨ ᱛᱮᱥᱟᱨ ᱫᱤᱱ ᱫᱚ ᱚᱝᱠᱟᱜᱤ ᱠᱷᱩᱱᱴᱟᱹᱣ ᱜᱮ ᱦᱟᱸᱜ ᱛᱮ ᱠᱷᱩᱱᱴᱟᱹᱣ ᱦᱩᱭᱞᱳᱜ ᱫᱚ ᱱᱚᱜ-ᱚᱭ ᱜᱟᱹᱭ ᱠᱚᱠᱚ ᱪᱩᱢᱟᱹᱲᱟ ᱠᱚᱣᱟ᱾ ᱟᱨ ᱪᱟᱨᱦᱟᱣ ᱠᱚᱣᱟ ᱠᱚ ᱟᱭᱢᱟ ᱞᱮᱠᱟᱱ ᱚᱱᱠᱟ ᱢᱮᱱᱟᱜᱼᱟ᱾
ᱦᱟᱸ
ᱯᱩᱱᱟᱜ ᱫᱤᱱ ᱞᱮᱠᱟᱧ ᱢᱮᱱ ᱞᱮᱠᱷᱟᱡ ᱫᱚ ᱟᱞᱮ ᱥᱮᱫ ᱫᱚ ᱦᱟᱸᱜ ᱱᱚᱜᱼᱚᱭ ᱡᱟᱞᱤ ᱜᱤ᱾
ᱟᱨ ᱢᱚᱲᱮᱭᱟᱜ ᱫᱤᱱ ᱨᱮᱫᱚ ᱟᱞᱮ ᱫᱚ ᱦᱟᱹᱠᱳ ᱠᱟᱴᱠᱚᱢ ᱞᱮ ᱠᱚᱨᱟᱣ-ᱟ ᱦᱟᱸᱜ᱾
ᱚ ᱦᱟᱹᱠᱩ ᱠᱟᱴᱠᱚᱢ ᱫᱚ ᱢᱟᱱᱮ ᱥᱮᱫᱤᱱ ᱡᱚᱢ ᱦᱩᱭᱩᱜᱼᱟ? ᱥᱮ ᱪᱮᱫ
ᱦᱟᱹᱠᱳ ᱠᱟᱴᱠᱚᱢ ᱞᱮᱠᱟ ᱫᱚ ᱦᱟᱸᱜ ᱢᱟᱱᱮ ᱡᱩᱫᱤ ᱟᱯᱱᱟ ᱟᱯᱱᱟ ᱟᱛᱳ ᱰᱤᱦᱟᱹᱛ ᱨᱮ ᱢᱟᱱᱮ ᱟᱛᱳ ᱨᱮᱱᱟᱜ ᱢᱤᱫᱴᱮᱱ ᱜᱟᱹᱰᱭᱟᱹ ᱠᱚ ᱛᱟᱦᱮᱱᱟ ᱦᱮᱸ
ᱦᱳᱭ
ᱟᱫᱚ ᱚᱱᱟ ᱨᱮᱫᱚ ᱡᱚᱛᱚ ᱦᱚᱲ ᱢᱤᱫ ᱫᱷᱟᱣᱛᱮ ᱜᱟᱹᱰᱭᱟᱹ ᱠᱚᱨᱮ ᱠᱚ ᱪᱟᱞᱟᱜᱼᱟ ᱦᱟᱹᱠᱩ ᱠᱚ ᱜᱚᱡ ᱠᱚᱣᱟ ᱟᱨ ᱢᱤᱫ ᱫᱷᱟᱣᱛᱮ ᱚᱱᱮ ᱡᱩᱢᱤᱛ ᱠᱟᱛᱮᱢ ᱢᱟᱱᱮ ᱦᱟᱹᱴᱤᱧ ᱠᱚᱣᱟ ᱠᱳ ᱥᱮ ᱟᱫᱚᱢ ᱟᱫᱚᱢ ᱡᱟᱭᱜᱟ ᱨᱮᱫᱚ ᱢᱤᱫ ᱤᱭᱟᱹ ᱨᱮᱦᱚᱸᱠᱚ ᱥᱳᱲᱮᱭᱟ ᱦᱟᱹᱠᱩ ᱠᱚ ᱜᱚᱡ ᱠᱟᱛᱮᱫ ᱢᱟᱱᱮ ᱠᱚ ᱫᱟᱠᱟ ᱩᱛᱩᱭᱟ ᱚᱱᱮ ᱚᱝᱠᱟ ᱠᱟᱹᱢᱤ ᱦᱚᱨᱟ ᱠᱚ ᱢᱮᱱᱟᱜᱼᱟ᱾ ᱟᱨ ᱮᱱᱮᱡ ᱥᱮᱨᱮᱧ ᱢᱟ ᱢᱮᱱᱟᱜ ᱜᱮ ᱦᱟᱸᱜ ᱚᱱᱟ ᱛᱟᱭᱱᱚᱢ ᱟᱭᱩᱵ ᱥᱮᱫ ᱟᱭᱩᱵ ᱥᱮᱫ ᱫᱚ᱾
ᱦᱳᱭ
ᱟᱫᱚ ᱚᱱᱮ ᱟᱢ ᱯᱩᱱ ᱢᱟᱦᱟ ᱟᱨ ᱢᱚᱲᱮᱭᱟᱜ ᱫᱤᱱ ᱨᱮ ᱚᱠᱟ ᱡᱟᱡᱽᱞᱮ ᱟᱨ ᱡᱟᱞᱮᱢ ᱞᱟᱹᱭ ᱠᱮᱜ ᱚᱱᱟ ᱨᱮᱫᱚ ᱪᱮᱫ ᱵᱷᱮᱜᱟᱨ ᱦᱟᱜ ᱛᱷᱚᱲᱟᱢ ᱵᱟᱲᱟᱭ ᱠᱷᱟᱜ ᱵᱚᱞᱮᱢ ᱞᱟᱹᱭ ᱥᱚᱫᱚᱨ ᱠᱮᱭᱟ᱾
ᱚᱸ ᱚᱱᱟ ᱢᱟᱦᱟ ᱫᱚ ᱥᱮᱨᱚᱠᱚᱢ ᱫᱚ ᱵᱟᱠᱚ ᱢᱟᱱᱟᱣᱫᱟ ᱢᱟᱱᱮ ᱪᱟᱞᱮ ᱢᱟᱦᱟ ᱫᱚ ᱢᱮ ᱮᱢᱱᱤ ᱢᱟᱱᱮ ᱡᱟᱞᱮ ᱢᱟᱦᱟ ᱫᱚ ᱚᱲᱟᱜ ᱚᱲᱟᱜ ᱚᱱᱮ ᱪᱟᱞᱟᱣ ᱠᱟᱛᱮᱜ ᱦᱟᱺᱰᱤ ᱯᱟᱹᱣᱨᱟᱹ ᱠᱚᱠᱚ ᱧᱩ ᱵᱟᱲᱟᱭᱮᱫᱟ ᱡᱚᱢ ᱧᱩ ᱟᱨᱠᱤ
ᱦᱮᱸ ᱡᱚᱢ ᱧᱩ ᱠᱩ ᱥᱮ ᱡᱚ ᱡᱤᱱᱤᱥ ᱠᱚ ᱠᱚᱭ ᱵᱟᱲᱟ ᱠᱚᱣᱟ ᱥᱮ ᱵᱟᱝ ᱡᱟᱦᱟᱱᱟᱜ ᱩᱛᱩ ᱡᱤᱱᱤᱥ ᱠᱚ᱾
ᱦᱮᱸ ᱦᱮᱸ ᱦᱮᱸ᱾
ᱦᱮᱸ ᱚᱱᱮ ᱚᱱᱠᱟ ᱢᱟᱦᱟᱜ ᱡᱟᱞᱮ ᱢᱟᱦᱟ ᱟᱞᱮ ᱦᱚᱸᱞᱮ ᱠᱚᱨᱟᱣᱮᱫ ᱠᱟᱱ ᱜᱮ ᱟᱫᱚ ᱚᱠᱟ ᱟᱨᱦᱚᱸᱼᱼ ᱢᱚᱬᱮᱭᱟᱜ ᱫᱤᱱ ᱛᱚ ᱚᱠᱟᱴᱟᱜ ᱪᱮᱜ ᱵᱷᱮᱜᱟᱨ ᱜᱮᱭᱟ, ᱚᱱᱟᱴᱟᱜ ᱮᱢ ᱞᱟᱹᱭ ᱥᱚᱫᱚᱨ ᱞᱮᱠᱷᱟᱜᱼᱼ
ᱚᱱᱟ ᱢᱟᱱᱮ ᱫᱚ ᱵᱷᱮᱜᱟᱨ ᱫᱚ ᱵᱟᱹᱱᱩᱜᱼᱟ ᱥᱮᱨᱚᱠᱚᱢ ᱫᱚ ᱚᱱᱟ ᱮᱠᱤ ᱧᱚᱜ ᱜᱮᱭᱟ ᱟᱨᱠᱤ᱾
ᱟᱪᱪᱷᱟ ᱟᱪᱪᱷᱟ᱾ ᱟᱨ ᱛᱚᱵᱮ ᱥᱟᱠᱨᱟᱛ ᱥᱮᱫ ᱫᱚ ᱦᱟᱸᱜ ᱪᱮᱫ ᱠᱚ ᱥᱟᱠᱨᱟᱛ ᱫᱚ ᱢᱤᱫ ᱢᱟᱦᱟ ᱞᱮᱠᱟ ᱯᱮ ᱢᱟᱱᱟᱣ ᱮᱫᱟ ᱥᱮ? ᱪᱮᱫ ᱞᱮᱠᱟ ᱮᱱᱛᱮ ᱟᱞᱮ ᱥᱮᱫ ᱢᱟ ᱦᱟᱸᱜ ᱱᱚᱣᱟ ᱥᱟᱠᱨᱟᱛ ᱢᱟ ᱱᱚᱣᱟ᱾